ᱦᱮᱞᱳ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱟᱹᱞᱤᱧᱟᱜ ᱨᱚᱲ ᱟᱸᱡᱚᱢᱚᱜ ᱠᱟᱱᱟ ᱛᱚ?
ᱟᱸᱡᱚᱢᱚᱜ ᱠᱟᱱᱟ ᱾
ᱦᱩᱸ ᱛᱟᱦᱚᱞᱮ ᱪᱤᱠᱟᱹ ᱵᱟᱲᱟᱭ ᱫᱟᱢ?
ᱦᱚᱸᱜᱼᱚᱭ ᱪᱮᱫ ᱮᱢ ᱪᱤᱠᱟᱹᱭᱟ ᱚᱲᱟᱜ ᱠᱚᱨᱮ ᱜᱮ ᱢᱤᱱᱟᱹᱧᱟ ᱱᱤᱛ ᱫᱷᱟᱹᱨᱤᱡ ᱫᱚ
ᱚᱸᱻ
ᱛᱟᱦᱚᱞᱮ ᱚᱠᱟ ᱞᱮᱠᱟ ᱢᱮᱱᱟᱜ ᱢᱮᱭᱟ ᱟᱢ ᱫᱚ?
ᱵᱷᱟᱜᱮ ᱜᱮ ᱾
ᱟᱨ ᱫᱟᱠᱟ ᱠᱚ ᱡᱚᱢ ᱦᱩᱭᱱᱟ ᱥᱮ ᱵᱟᱝ?
ᱦᱮᱸ ᱫᱟᱠᱟ ᱠᱚ ᱡᱚᱢ ᱦᱩᱭ ᱠᱟᱛᱮᱜ ᱫᱩᱲᱩᱵ ᱦᱩᱭ ᱟᱠᱟᱱᱟ ᱾
ᱪᱮᱫ ᱠᱚ ᱩᱛᱩ ᱦᱩᱭ ᱞᱮᱱ ᱛᱟᱦᱮᱸᱱ ᱛᱟᱦᱮᱸᱧ ᱫᱚ?
ᱛᱮᱦᱮᱧ ᱫᱚ ᱡᱮᱞ ᱦᱩᱭ ᱡᱮᱞ ᱩᱛᱩ ᱦᱩᱭ ᱠᱟᱱᱟ ᱾
ᱟᱹᱰᱤ ᱵᱷᱟᱜᱤ ᱩᱛᱩ ᱫᱚ ᱚᱱᱟ ᱥᱮᱫ ᱛᱣᱦᱮᱱ ᱫᱚ ᱾
ᱦᱩᱸ᱾ ᱛᱟᱦᱚᱞᱮ ᱟᱵᱤᱱᱟᱜ ᱫᱚ ᱡᱚᱢ ᱦᱩᱭ ᱟᱠᱟᱱᱟ ᱥᱮ ᱵᱟᱝ?
ᱵᱟ ᱵᱟᱝ ᱡᱚᱢ ᱠᱚᱫᱚ ᱦᱟᱸᱜ ᱱᱤᱛ ᱫᱚ ᱵᱟᱝ ᱦᱳᱭ ᱠᱟᱱᱟ ᱟᱨ ᱠᱟᱹᱴᱤᱡ ᱯᱚᱨ ᱡᱚᱢ ᱦᱳᱭᱳᱜᱼᱟ ᱦᱟᱸᱜ ᱾
ᱚ
ᱛᱟᱦᱞᱮ ᱟᱯᱮ ᱥᱮᱜ ᱚᱠᱟ ᱞᱮᱠᱟ ᱫᱟᱜ ᱡᱮ ᱦᱳᱭᱳᱜ ᱠᱟᱱᱟ?
ᱦᱳᱭᱳᱜ ᱠᱟᱱᱟ ᱫᱟᱜ ᱡᱟᱹᱨᱤ ᱢᱚᱴᱟᱢᱩᱴᱤ ᱵᱷᱟᱜᱮ ᱜᱮ ᱦᱳᱭᱳᱜ ᱠᱟᱱᱟ ᱾ ᱛᱤᱦᱤᱱ ᱫᱚ ᱥᱟᱨᱟ ᱫᱤᱱ ᱜᱮ ᱢᱟᱱᱮ ᱦᱳᱭᱳᱜ ᱡᱚᱨᱚᱜ ᱠᱟᱱᱟ ᱥᱮᱛᱳᱝ ᱫᱟᱭ ᱡᱚᱨᱚ ᱠᱟᱱᱟ ᱥᱮᱛᱳᱝ ᱫᱟ ᱾ ᱛᱮᱦᱮᱱ ᱫᱚ ᱟᱨᱦᱚᱸ ᱠᱟᱹᱡ ᱞᱟᱦᱟ ᱫᱚ ᱵᱷᱟᱜᱮ ᱜᱮ ᱫᱟᱜ ᱠᱮᱫᱟᱭ ᱟᱨᱚ ᱛᱟᱨᱟᱥᱤᱧ ᱥᱮᱜ ᱟᱨᱠᱤ ᱾ ᱵᱷᱟᱜᱮ ᱜᱮ ᱫᱟᱜ ᱠᱮᱫ ᱛᱮ ᱱᱤᱛᱳᱜ ᱦᱚᱸ ᱡᱚᱨᱚᱭᱮᱜ ᱜᱮᱭᱟᱭ ᱢᱟᱱᱮ ᱠᱚᱢ ᱠᱚᱢ ᱾
ᱢᱟᱱᱮ ᱨᱚᱦᱚᱭ ᱠᱟᱹᱢᱤ ᱠᱚᱫᱚ ᱯᱩᱨᱟᱹᱣ ᱠᱮᱫᱟ ᱯᱮ ᱥᱮ ᱪᱮᱫ?
ᱟᱹᱣᱨᱤ ᱞᱮ ᱯᱩᱨᱟᱹᱣᱟ ᱨᱚᱦᱚᱭ ᱦᱳᱭᱳᱜ ᱠᱟᱱ ᱜᱮᱭᱟ ᱾ ᱛᱚ ᱟᱫᱚ ᱛᱚᱞᱟ ᱛᱚ ᱵᱟᱝ ᱡᱷᱚᱛᱚ ᱦᱚᱲᱟᱜ ᱫᱚ ᱵᱟᱝᱜᱮ ᱥᱚᱢᱟᱱᱟ ᱛᱚ ᱡᱚᱛᱚ ᱢᱤᱫ ᱥᱟᱶᱛᱮ ᱛᱮ ᱫᱚ ᱵᱟᱝ ᱤᱭᱟᱹ ᱛᱚ ᱾ ᱟᱫᱚ ᱚᱠᱚᱭ ᱠᱚᱣᱟᱜ ᱫᱚ ᱦᱟᱨᱟ ᱜᱚᱜ ᱠᱟᱱᱟ, ᱨᱚᱦᱚᱭ ᱦᱳᱭᱳᱜ ᱠᱟᱱᱟ, ᱟᱨ ᱚᱠᱚᱭ ᱠᱚ ᱠᱟᱹᱴᱤ ᱜᱮᱭᱟ ᱚᱱᱟ ᱠᱚᱫᱚ ᱟᱹᱣᱨᱤᱭᱟᱜᱼᱟ᱾
ᱦᱩᱸ ᱦᱩᱸ᱾ ᱦᱮᱸ ᱟᱞ ᱟᱞᱮ ᱥᱮᱫ ᱫᱚ ᱦᱟᱸᱜ ᱱᱚᱝᱠᱟ ᱫᱟᱜ ᱡᱟᱹᱲᱤ ᱠᱚᱦᱚᱸ ᱵᱟᱝ ᱦᱳᱭᱳᱜ ᱠᱟᱱᱟ ᱴᱷᱤᱠᱴᱷᱟᱠ ᱟᱫᱚ ᱦᱟᱸᱜ ᱨᱚᱦᱚᱭ ᱠᱚᱫᱚ ᱦᱟᱸᱜ ᱛᱮᱫᱚ ᱞᱮ ᱛᱟᱭᱚᱢ ᱠᱟᱱ ᱜᱮᱭᱟ ᱫᱚᱢᱮ ᱜᱮ ᱾ ᱢᱟᱱᱮ ᱫᱟᱜᱟᱜ ᱞᱮᱭᱟᱭ ᱵᱟᱨᱥᱤᱧ ᱞᱟᱦᱟ, ᱟᱨ ᱫᱟᱜ ᱵᱟᱹᱱᱩᱜ ᱚᱱᱛᱮ ᱢᱟ ᱫᱚᱢᱮ ᱥᱤᱛᱩᱝ ᱫᱟᱭ ᱾ ᱩᱱᱢᱟ ᱟᱥᱟᱲ ᱥᱟᱵᱚᱱ ᱫᱚᱢᱮ ᱫᱟᱜ ᱛᱮᱦᱮᱸᱜᱟᱭ ᱱᱮᱛᱟᱨ ᱢᱟ ᱥᱟᱵᱚᱱ ᱵᱚᱸᱜᱟ ᱦᱚᱸ ᱫᱟᱜ ᱦᱚᱸ ᱵᱟᱭ ᱫᱟᱜ ᱟᱞᱮ ᱠᱟᱱᱟ ᱴᱷᱤᱠ ᱴᱷᱟᱠ ᱾ ᱟᱞᱮ ᱥᱮᱫ ᱫᱚ ᱾
ᱚᱱᱠᱟ ᱜᱮ ᱟᱨᱠᱤ ᱟᱞᱮ ᱱᱚᱝᱠᱟ ᱜᱮ ᱵᱚᱫ ᱥᱮᱫ ᱫᱚ ᱢᱟᱱᱮ ᱚᱝᱠᱟ ᱵᱚᱫ ᱠᱚᱨᱮ ᱫᱚ ᱫᱟᱜ ᱜᱚᱜ ᱠᱟᱱᱟ ᱾ ᱛᱚ ᱚᱱᱟ ᱠᱚᱨᱮ ᱜᱮ ᱨᱚᱦᱚᱭ ᱪᱟᱞᱟᱜ ᱠᱟᱱᱟ ᱾
ᱦᱩᱸ᱾ ᱛᱟᱦᱞᱮ ᱟᱯᱮ ᱥᱮᱫ ᱫᱚ ᱪᱮᱫ ᱠᱚᱛᱮ ᱠᱚ ᱥᱤ ᱜᱮᱭᱟ ᱠᱷᱮᱛ ᱠᱚᱫᱚ? ᱠᱷᱮᱛ ᱠᱚᱫᱚ ᱪᱮᱜ ᱠᱚᱛᱮ ᱠᱚ ᱥᱤᱭᱟ?
ᱟᱞᱮᱥᱮᱫ ᱫᱚ ᱴᱟᱠᱴᱚᱨ ᱛᱮᱜᱮ ᱵᱤᱥᱤ ᱠᱚ ᱥᱤᱭᱟ ᱾ ᱟᱨ ᱱᱟᱦᱮᱞ ᱛᱮᱦᱚᱸ ᱠᱚ ᱥᱤ ᱜᱮᱭᱟ ᱟᱫᱚ ᱡᱷᱚᱛᱚ ᱦᱚᱲᱟᱜ ᱛᱚ ᱟᱫᱚ ᱚᱠᱚᱭᱟᱜ ᱯᱚᱭᱥᱟ ᱴᱟᱠᱟ ᱢᱮᱱᱟᱜᱼᱟ ᱩᱱᱠᱩ ᱫᱚ ᱴᱟᱠᱴᱚᱨ ᱛᱮᱜᱮ ᱛᱚ ᱵᱤᱥᱤ ᱠᱚ ᱥᱤᱭ ᱫᱟ ᱱᱮᱛᱟᱨ ᱫᱚ ᱾ ᱟᱨ ᱚᱠᱚᱭ ᱠᱚᱣᱟᱜ ᱚᱲᱟᱜ ᱠᱚᱨᱮ ᱰᱟᱹᱝᱜᱽᱨᱤ ᱠᱚᱠᱚ ᱢᱮᱱᱟᱜ ᱠᱚᱛᱟ ᱠᱚᱣᱟ ᱩᱱᱠᱩ ᱫᱚ ᱱᱟᱦᱮᱞ ᱛᱮᱜᱮ ᱾
ᱟᱯᱮ ᱫᱚ ᱪᱮᱜ ᱴᱮᱠᱴᱚᱨ ᱛᱮ ᱥᱮ ᱱᱟᱦᱮᱞ ᱛᱮᱯᱮ ᱥᱤᱭᱟ ᱟᱯᱮ ᱫᱚ?
ᱟᱞᱮ ᱦᱚᱸ ᱴᱟᱠᱴᱟᱨ ᱛᱮᱜᱮ ᱞᱮ ᱥᱤ ᱜᱮᱭᱟ ᱾
ᱦᱳᱭ ᱟᱫᱚ ᱟᱞᱮ ᱥᱮᱫ ᱢᱟ ᱱᱚᱝᱡᱟ ᱦᱟᱸᱜ ᱱᱟᱦᱮᱞ ᱠᱚᱦᱚᱸ ᱵᱟᱹᱱᱩᱜᱼᱟ ᱾ ᱴᱟᱠᱴᱟᱨ ᱛᱮᱜᱮ ᱞᱮ ᱥᱤᱭᱟ ᱟᱨ ᱱᱟᱦᱮᱞ ᱠᱚᱦᱚᱸ ᱵᱟᱞᱮ ᱧᱮᱞ ᱠᱟᱣᱱᱟ ᱟᱞᱮ ᱫᱚ ᱾
ᱚ
ᱟᱞᱮ ᱞᱟᱹᱭ ᱜᱟᱱᱚᱜ ᱦᱟᱸᱜ ᱱᱟᱦᱮᱞ ᱠᱚᱫᱚ ᱥᱤ ᱫᱚ ᱱᱤᱛ ᱫᱷᱟᱹᱨᱤᱡ ᱦᱚᱸ ᱵᱟᱞᱮ ᱧᱮᱞ ᱟᱠᱟᱫᱟ ᱾
ᱚᱸ ᱟᱞᱮ ᱥᱮᱫ ᱫᱚ ᱱᱟᱦᱮᱞ ᱫᱚ ᱠᱚ ᱥᱤ ᱫᱚᱠᱚ ᱥᱤᱭᱟ ᱚᱠᱚᱭ ᱠᱚᱨᱮᱱ ᱰᱟᱝᱜᱽᱨᱤ ᱠᱚ ᱢᱮᱱᱟᱜ ᱠᱚᱣᱟ, ᱱᱟᱦᱮᱞ ᱢᱟᱱᱮ ᱵᱟᱹᱝᱜᱽᱨᱤ ᱠᱟᱲᱦᱟ ᱠᱟᱲᱟ ᱛᱮᱠᱚ ᱠᱚ ᱥᱤ ᱜᱮᱭᱟ ᱾ ᱚᱠᱚᱭ ᱠᱚᱨᱮᱱ ᱢᱮᱱᱟᱜ
ᱟᱫᱚ ᱟᱞᱮ ᱥᱮᱫ ᱦᱟᱸᱜ ᱰᱟᱝᱜᱽᱨᱟ ᱠᱚᱦᱚᱸ ᱵᱟᱠᱚ ᱟᱹᱥᱩᱞᱮᱜ ᱠᱚᱣᱟ ᱾
ᱦᱳᱭ ᱾
ᱰᱟᱝᱜᱽᱨᱟ ᱠᱚᱦᱚᱸ ᱵᱟᱹᱱᱩᱜ ᱠᱚᱣᱟ ᱾
ᱦᱩᱸ ᱦᱩᱸ ᱾ ᱡᱮᱢᱚᱱ ᱯᱟᱹᱦᱤᱞ ᱫᱚ ᱡᱮᱢᱚᱱ ᱡᱷᱚᱛᱚ ᱜᱮ ᱡᱮᱢᱚᱱ ᱫᱷᱮᱨ ᱫᱷᱮᱨ ᱰᱟᱝᱜᱽᱨᱤ ᱠᱟᱲᱟ ᱛᱟᱢ ᱡᱷᱚᱛᱚ ᱠᱤᱪᱷᱩ ᱡᱟ ᱡᱟᱵᱚᱛᱤ ᱜᱮ ᱞᱟᱦᱟ ᱛᱮᱫᱚ ᱫᱚᱢᱮ ᱠᱚ ᱪᱟᱥ ᱵᱟᱲᱟ ᱠᱮᱠᱚᱣᱟ ᱾ ᱟᱫᱚ ᱱᱮᱛᱟᱨ ᱫᱚ ᱢᱟᱱᱮ ᱱᱤᱡᱮ ᱟᱨᱠᱤ ᱚᱱᱠᱟ ᱫᱚ ᱵᱟᱠᱚ ᱤᱭᱟᱹᱭᱮᱫᱟ ᱵᱟᱠᱚ ᱫᱚᱦᱚᱸᱭᱮᱫ ᱠᱚᱣᱟ ᱰᱟᱹᱜᱽᱨᱤ ᱛᱟᱢ ᱢᱮᱨᱚᱢ ᱛᱟᱢ ᱾
ᱦᱳᱭ ᱦᱳᱭ ᱟᱨ ᱛᱚ ᱵᱟᱠᱚ ᱫᱚᱦᱚᱼᱭᱮᱫ ᱠᱚᱣᱟ ᱦᱮᱸ ᱵᱟᱝ ᱾ ᱟᱱᱠᱩ ᱧᱮᱞ ᱞᱟᱹᱜᱤᱫᱛᱚ ᱦᱚᱲ ᱠᱚ ᱞᱟᱜᱟᱜ ᱟᱠᱚ ᱵᱟᱝ?
ᱦᱳᱭ ᱩᱱᱠᱩ ᱯᱮᱪᱷᱚᱱ ᱨᱮᱜᱮ ᱢᱤᱫ ᱦᱚᱲ ᱫᱚ ᱞᱟᱜᱟᱜ ᱜᱮᱭᱟ ᱾
ᱦᱳᱭ ᱦᱳᱭ ᱩᱱᱠᱩ ᱦᱚᱸᱛᱚ ᱜᱩᱯᱤ ᱠᱚ ᱦᱩᱭᱩᱜᱼᱟ ᱾
ᱛᱟᱦᱚᱞᱮ ᱟᱯᱮᱭᱟᱜ ᱚᱲᱟᱜ ᱠᱚᱨᱮ ᱫᱚ ᱪᱤᱞᱤ ᱠᱚ ᱢᱮᱱᱟᱜ ᱠᱚᱣᱟ?
ᱦᱮᱸ ᱟᱞᱮ ᱚᱲᱟᱜ ᱠᱚᱨᱮ ᱫᱚ ᱦᱟᱸᱜ ᱱᱤᱛᱚᱜ ᱫᱚ ᱢᱮᱱᱟᱜ ᱠᱚᱣᱟ ᱢᱮᱨᱚᱢ
ᱦᱮᱸ ᱾
ᱥᱤᱢ, ᱥᱩᱠᱨᱤ, ᱜᱮᱰᱮ ᱩᱱᱠᱩ ᱠᱚ ᱜᱮ ᱦᱟᱸᱜ ᱱᱤᱛᱟᱜ ᱫᱚ ᱢᱮᱱᱟᱜ ᱠᱚᱣᱟ ᱰᱟᱝᱜᱽᱨᱟ ᱠᱚᱫᱚ ᱵᱟᱹᱱᱩᱜ ᱠᱚᱣᱟ ᱾ ᱵᱟᱠᱚ ᱟᱹᱥᱩᱞ ᱞᱟᱹᱜᱤᱫᱚᱜ ᱠᱟᱱᱟ ᱢᱟᱱᱮ ᱟᱞᱮ ᱥᱮᱫ ᱢᱟ ᱱᱚᱜᱝᱠᱟ ᱱᱩᱠᱩ ᱥᱩᱫᱷᱩ ᱠᱷᱚᱲ ᱛᱚ ᱮᱢ ᱞᱮᱠᱷᱟᱱ ᱵᱟᱝ ᱜᱟᱱᱚᱜᱼᱟ ᱰᱟᱝᱜᱽᱨᱟ ᱜᱷᱟᱥ ᱦᱚᱸᱛᱚ ᱮᱢᱟ ᱠᱚ ᱦᱩᱭᱩᱜᱼᱟ ᱟᱫᱚ ᱜᱷᱟᱥ ᱵᱟᱝ ᱧᱟᱯᱟᱢ ᱠᱟᱱᱟ ᱟᱞᱮᱥᱮᱫ ᱫᱚ ᱦᱟᱸᱜ ᱾
ᱱᱚᱜᱼᱚᱭ ᱱᱤᱛᱚᱜ ᱡᱩᱫᱤ ᱟᱥᱟᱲ ᱵᱚᱸᱜᱟᱢ ᱨᱚᱦᱚᱸᱭ ᱞᱮᱱ ᱠᱷᱟᱱ ᱟᱫᱚ ᱜᱷᱟᱥ ᱜᱮ ᱵᱟᱝ ᱧᱟᱢᱚᱜᱼᱟ ᱟᱞᱮ ᱦᱚᱸ ᱟᱞᱮ ᱨᱮᱦᱚᱸ ᱜᱷᱟᱥ ᱵᱟᱝ ᱧᱟᱢᱚᱜᱼᱟ ᱥᱩᱫᱷᱩ ᱞᱚᱥᱚᱫ ᱠᱚ ᱦᱟᱸᱜ ᱱᱤᱛᱳᱜ ᱫᱚ ᱦᱟᱸᱜ ᱟᱞᱮ ᱥᱮᱫ ᱫᱚ ᱞᱟᱹᱭ ᱜᱟᱱᱚᱜ-ᱟ ᱟᱨ ᱵᱤᱨ ᱠᱚᱦᱚᱸ ᱵᱟᱹᱱᱩᱜᱼᱟ ᱡᱮ ᱟᱞᱮᱥᱮᱫ ᱡᱮ ᱵᱤᱨ ᱠᱚᱨᱮᱢ ᱤᱫᱤ ᱠᱚᱣᱟ ᱟᱹᱛᱤᱧ ᱚᱱᱟᱛᱮ ᱚᱱᱟᱛᱮ ᱰᱟ
ᱚ ᱛᱟ ᱱᱟᱢᱟᱞ ᱫᱤᱥᱚᱢ ᱠᱟᱱᱟ ᱯᱮ ᱛᱟᱦᱚᱞᱮ ᱥᱮ ᱪᱮᱫ?
ᱦᱳᱭ ᱦᱳᱭ ᱚᱱᱠᱟ ᱜᱮ ᱱᱟᱢᱟᱞ ᱫᱤᱥᱚᱢ ᱜᱮ ᱾
ᱚ ᱾
ᱛᱟᱦᱚᱞᱮ ᱟᱯᱮ ᱥᱮᱫ ᱫᱚ ᱪᱮᱫ ᱠᱚᱠᱚ ᱪᱟᱥᱟ ᱪᱮᱫ ᱠᱚᱠᱚ ᱪᱟᱥᱟ ᱟᱯᱮ ᱥᱮᱫ ᱫᱚ?
ᱱᱤᱛᱳᱜ ᱫᱚ ᱱᱤᱛᱳᱜ ᱫᱚ ᱦᱩᱲᱩ ᱜᱮᱠᱚ ᱪᱟᱥ ᱫᱟ ᱟᱨ ᱦᱳᱲᱳ ᱵᱟᱫ ᱛᱮ ᱨᱚᱦᱚᱭ ᱜᱮᱭᱟᱠᱚ ᱠᱩᱸᱫᱽᱨᱤ ᱵᱚᱨᱵᱚᱴᱤ ᱠᱟᱞᱞᱟ ᱡᱷᱤᱸᱜᱟᱹ ᱵᱚᱨᱵᱚᱴᱤ ᱤᱭᱟᱹ ᱠᱚ ᱰᱷᱮᱸᱲᱚᱥ ᱠᱚ ᱴᱚᱢᱮᱴᱳ, ᱢᱟᱛᱤᱪ ᱫᱟᱲᱤ ᱢᱟᱨᱤᱺ ᱠᱚ
ᱟ ᱦᱳᱲᱳ ᱫᱚ ᱛᱤᱱ ᱵᱟᱨ ᱯᱮ ᱪᱟᱥᱟ ᱟᱯᱮ ᱫᱚ?
ᱦᱩᱲᱩ ᱞᱮ ᱪᱟᱥᱟ ᱵᱟᱨ ᱫᱷᱟᱣᱞᱮ ᱪᱟᱥᱟ ᱚᱱᱟ ᱟᱥᱟᱲ ᱵᱚᱸᱜᱟ ᱟᱨ ᱫᱷᱚᱨᱚᱱ ᱫᱤᱱ ᱾
ᱟᱪᱪᱷᱟ ᱟᱨ ᱫᱷᱚᱨᱚᱱ ᱫᱤᱱ ᱫᱚ ᱪᱮᱫ ᱦᱳᱲᱳ ᱯᱮ ᱪᱟᱥ ᱜᱮᱭᱟ ᱩᱱᱫᱚ?
ᱩᱸᱜ ᱧᱩᱛᱩᱢ ᱫᱚ ᱵᱟᱹᱧ ᱵᱟᱲᱟᱭᱟ ᱚᱲᱟᱜ ᱦᱚᱲ ᱜᱮᱠᱚ ᱜᱤᱰᱤ ᱵᱟᱲᱟᱭᱟ᱾
ᱚ ᱢᱟᱱᱮ ᱚᱱᱮ ᱳᱭ ᱚᱱᱮ ᱚᱱᱟ ᱫᱚ ᱪᱮᱫ ᱡᱷᱟᱹᱞ ᱡᱷᱟᱹᱞ ᱦᱩᱭᱩᱜ ᱟᱛᱚ ᱦᱩᱲᱩ?
ᱦᱳᱭ ᱦᱳᱭ᱾
ᱮᱸᱜ ᱚᱸᱻ ᱟᱪᱪᱷᱟ ᱟᱪᱪᱷᱟ ᱦᱳᱭ᱾ ᱚᱝᱠᱟᱜᱮ ᱢᱤᱱᱤᱠᱮᱴ ᱠᱷᱤᱛᱤᱥ ᱚᱱᱟ ᱠᱚᱜᱮ ᱠᱚ ᱨᱚᱦᱚᱭᱟ ᱦᱟᱸᱜ ᱩᱱ ᱥᱚᱢᱚᱭ ᱫᱚ ᱦᱟᱸᱜ᱾
ᱦᱮᱸ ᱩᱱ ᱥᱚᱢᱚᱭ ᱫᱚ ᱚᱱᱟ ᱠᱚᱜᱮ ᱛᱚᱠᱚ ᱨᱚᱦᱚᱭᱟ ᱠᱚ ᱚᱱᱟ ᱡᱤᱭᱟᱹ ᱠᱚᱜᱮ ᱟ
ᱫᱚ ᱞᱚᱜᱚᱱ ᱦᱩᱭᱩᱜᱼᱟ ᱚᱱᱟ ᱦᱩᱲᱩ ᱫᱚ ᱯᱮ ᱯᱮ ᱢᱟᱥ ᱵᱷᱤᱛᱤᱨ ᱛᱮ ᱦᱩᱭᱩᱜᱼᱟ ᱚᱱᱟ ᱦᱩᱲᱩ ᱫᱚ ᱩᱱ ᱥᱩᱢᱚᱭ
ᱦᱩᱸ ᱦᱩᱸ
ᱞᱚᱜᱚᱱ ᱵᱮᱞᱮᱜᱼᱟ ᱚᱱᱟ ᱦᱩᱲᱩ ᱫᱚ ᱩᱱ ᱥᱚᱢᱚᱭ ᱫᱚ ᱚᱱᱟ ᱦᱩᱲᱩ ᱫᱩᱠᱚ ᱨᱚᱦᱚᱭᱟ ᱵᱟᱹᱲᱛᱤ ᱜᱮ
ᱦᱩᱸ ᱚᱱᱛᱮ ᱫᱚ ᱛᱟᱦᱞᱮ ᱪᱮᱜ ᱦᱳᱨᱳ ᱠᱚ ᱠᱚ ᱪᱟᱥ ᱜᱤᱭᱟ?
ᱦᱮᱸ ᱟᱞᱮᱥᱮᱜ ᱫᱚ ᱦᱚᱜᱼᱚᱭ ᱟᱥᱟᱲ ᱵᱚᱸᱜᱟ ᱞᱚᱜ ᱛᱚ ᱱᱤᱛᱚᱜ ᱫᱚ ᱦᱟᱸᱜ ᱥᱳᱱᱱᱳ ᱨᱚᱛᱱᱟ ᱟᱨ ᱦᱟᱸᱜ ᱵᱩᱞᱮᱴ ᱪᱟᱥ ᱟᱠᱚ ᱦᱟᱸᱜ᱾ ᱢᱟᱱᱮ ᱡᱟᱦᱟᱸ ᱡᱟᱦᱟᱸ ᱠᱚᱨᱮ ᱡᱚᱞᱟᱵᱳᱫ ᱛᱟᱦᱮᱱᱟ ᱚᱱᱟ ᱫᱚᱦᱟᱸᱜ ᱵᱩᱞᱮᱴ ᱢᱟᱱᱮ ᱢᱚᱴᱟ ᱢᱚ ᱴᱟ ᱦᱳᱲᱳ ᱠᱚ ᱪᱟᱥᱟ ᱚᱱᱟ ᱫᱚ ᱵᱟᱝ ᱜᱤᱛᱤᱡ ᱦᱚᱫᱚᱜᱼᱟ ᱚᱱᱟ ᱦᱳᱲᱳ ᱟᱨ ᱵᱟᱠᱷᱟᱱ ᱫᱚ ᱯᱳᱱᱱᱳ ᱚᱱᱟ ᱠᱚᱫᱚ ᱦᱟᱸᱜ ᱞᱚᱜᱚᱱ ᱦᱚᱭ ᱞᱮᱠᱷᱟᱱ ᱜᱮ ᱫᱚᱢᱮ ᱞᱚᱜᱚᱱ ᱜᱤᱛᱤᱡᱚᱜ ᱟ ᱢᱟᱱᱮ ᱚᱱᱟ ᱠᱚᱫᱚ ᱫᱚᱢᱮ ᱦᱟᱢᱟᱞᱚᱜᱼᱟ ᱚᱱᱟ ᱤᱭᱟᱹ ᱠᱚᱫᱚ ᱦᱟᱸᱜ᱾ ᱜᱟᱪᱷᱤ ᱦᱚᱸ ᱠᱟᱹᱴᱤᱡ ᱥᱟᱸᱜᱮᱜᱼᱟ ᱟᱨ ᱰᱚᱢᱮ ᱦᱟᱢᱟᱞᱚᱜᱼᱟ ᱚᱱᱟᱛᱮ ᱚᱱᱟ ᱠᱚᱨᱮ ᱫᱚ ᱦᱟᱸᱜ
ᱱᱩ ᱜᱷᱩᱴᱩ ᱵᱟᱹᱫ ᱠᱚᱨᱮ ᱠᱚ ᱨᱚᱦᱚᱭᱟ ᱢᱟᱱᱮ ᱡᱟᱦᱟᱸ ᱡᱚᱞᱟ ᱵᱟᱹᱫ ᱢᱮᱱᱟᱜ ᱛᱟᱠᱚ ᱚᱱᱟ ᱫᱚ ᱦᱟᱸᱜ ᱢᱚᱴᱟ ᱪᱟᱣᱞᱮ ᱠᱳ ᱨᱚᱦᱚᱭᱟ ᱵᱩᱞᱮᱴ ᱜᱮ ᱵᱟᱹᱲᱛᱤ ᱠᱟᱭᱛᱮ ᱟᱫᱚ ᱵᱟᱝ ᱜᱤᱛᱤᱡ ᱦᱚᱫᱚᱜᱼᱟ ᱚᱱᱟ ᱦᱩᱲᱩ ᱫᱚ ᱦᱟᱸᱜ᱾
ᱟᱞᱮ ᱦᱚᱸ ᱵᱩᱞᱳᱭ ᱴᱟᱥᱥᱚ ᱥᱚᱨᱱᱚ ᱜᱮᱞᱮ ᱨᱚᱦᱚᱭ ᱟᱠᱟᱫᱟ᱾ ᱢᱟᱱᱮ ᱨᱚᱦᱚᱭ ᱪᱟᱞᱟᱜ ᱠᱟᱱ ᱛᱟᱞᱮ ᱜᱮᱭᱟ ᱟᱨᱠᱤ᱾
ᱛᱟᱦᱞᱮ ᱱᱤᱫ ᱫᱚᱢ ᱪᱤᱠᱟᱹᱭ ᱜᱮ ᱛᱮ?
ᱦᱮᱸᱜ
ᱡᱤᱭᱚᱱ ᱨᱮ ᱱᱤᱛ ᱦᱤᱛᱚᱜᱟᱜ ᱡᱤᱭᱚᱱ ᱨᱮᱫᱚ ᱪᱮᱜ ᱠᱚᱢ ᱪᱤᱠᱟᱹᱭ ᱜᱮᱭᱟ?
ᱦᱩᱸᱻ ᱪᱮᱜ ᱫᱚᱢ ᱪᱤᱠᱟᱹᱭᱟ ᱟᱫᱚ ᱚᱨᱚᱜ ᱯᱟᱲᱦᱟᱣ ᱠᱚ ᱜᱮ
ᱚᱞᱚᱜ ᱯᱟᱲᱦᱟᱜ ᱦᱩᱭᱩᱜ ᱠᱟᱱᱟ ᱵᱟᱝ ᱦᱮᱸ ᱫᱚ ᱚᱞᱚᱜ ᱯᱟᱲᱦᱟᱜ ᱠᱟᱱᱟᱢ ᱵᱟ?
ᱦᱩᱸ
ᱟᱨ ᱚᱠᱟ ᱠᱚᱨᱮ ᱫᱟᱬᱟᱱ ᱠᱚᱢ ᱥᱮᱱ ᱵᱟᱲᱟ ᱟᱠᱟᱱᱟ? ᱚᱱᱠᱟ ᱚᱞᱚᱜ ᱡᱤᱭᱚᱱ ᱨᱮ ᱵᱟᱠᱚ ᱤᱫᱤᱭ ᱠᱟᱜ ᱯᱮᱭᱟ ᱫᱟᱬᱟᱱ ᱠᱚ?
ᱟᱸ ᱫᱟᱬᱟᱱ ᱠᱚ ᱵᱟᱝᱜᱤᱧ ᱪᱟᱞᱟᱣ ᱟᱠᱟᱱ ᱜᱮᱭᱟ᱾
ᱱᱮ ᱚᱱᱠᱟ ᱡᱟᱦᱟᱸ ᱫᱚ ᱚᱱᱮ ᱚᱞᱚᱜ ᱠᱟᱱ ᱫᱚᱯᱮ ᱚᱸᱰᱮ ᱠᱷᱚᱱ ᱵᱟᱠᱚ ᱚᱱᱠᱟ ᱵᱟᱱᱩᱜ ᱛᱟᱯᱮᱭᱟ ᱚᱱᱠᱟ ᱫᱟᱬᱟᱱ ᱠᱚ ᱡᱟᱦᱟᱸ ᱫᱚ ᱯᱷᱤᱞᱰ ᱵᱷᱤᱡᱤᱴ ᱠᱚ ᱵᱟᱱ ᱵᱟᱠᱚ ᱮᱢᱟ ᱯᱮᱜᱮᱭᱟ ᱟᱯᱮ ᱫᱚ?
ᱟᱸ ᱪᱮᱜ ᱤᱧ ᱞᱟᱹᱭ ᱟᱢᱟ ᱢᱟᱱᱮ ᱱᱤᱛᱚᱜ ᱫᱚ ᱵᱟᱝᱜᱮ ᱯᱟᱲᱦᱟᱣ ᱦᱤᱛᱚᱜ ᱫᱚ᱾
ᱱᱤᱛᱚᱜ ᱫᱚ ᱵᱟᱝ ᱜᱤᱧ ᱯᱟᱲᱦᱟᱜ ᱠᱟᱱᱟ᱾
ᱢᱟᱱᱮ ᱱᱤᱛᱚᱜ ᱫᱚ ᱵᱟᱹᱜᱤ ᱥᱮ
ᱦᱳᱭ ᱦᱳᱭ᱾
ᱛᱤᱱᱟᱹᱜ ᱫᱷᱟᱨᱤᱡ ᱫᱚᱢ ᱯᱟᱲᱟᱣ ᱞᱮᱱ ᱛᱮ ᱠᱚᱮᱡᱽ ᱫᱷᱟᱨᱤᱡ?
ᱵᱟᱝ᱾ ᱴᱩᱭᱮᱞᱵᱷ ᱩᱪᱪᱚ ᱢᱟᱫᱽᱫᱷᱚᱢᱤᱠ᱾
ᱦᱮᱸ᱾ ᱢᱟᱱᱮ ᱩᱱᱟᱹᱜ ᱤᱭᱟᱹ ᱠᱚ ᱛᱮᱢ ᱵᱟᱹᱜᱤ ᱠᱮᱫᱟ ᱥᱮ ᱟᱢ ᱛᱮᱜᱮ ᱥᱮ ᱢᱟᱱᱮ ᱚᱲᱟᱜ ᱦᱚᱲ ᱠᱚ
ᱟᱨ ᱪᱮᱫ ᱤᱧ ᱞᱟᱹᱭᱟᱢᱟ ᱟᱫᱚ ᱚᱲᱟᱜ ᱦᱚᱲ ᱟᱫᱚ ᱵᱟᱯᱞᱟ ᱠᱚ ᱦᱳᱭ ᱠᱟᱱ ᱛᱤᱧᱟᱹ ᱛᱚ᱾
ᱟᱪᱪᱷᱟ᱾
ᱟᱫᱚ ᱚᱱᱟ ᱠᱷᱟᱹᱛᱤᱨ᱾
ᱚᱱᱟ ᱠᱷᱟᱹᱛᱤᱨ ᱵᱟᱹᱜᱤ ᱦᱩᱭ ᱠᱟᱱᱟ ᱵᱟᱝ᱾
ᱦᱳᱭ᱾
ᱛᱟᱦᱚᱸᱞᱮ ᱟᱫᱚ ᱢᱳᱭ ᱵᱟᱹᱵᱩ ᱛᱟᱠᱚ ᱫᱚᱠᱚ ᱦᱩᱭ ᱠᱟᱱᱟ ᱥᱮ ᱵᱟᱝ?
ᱦᱮᱸ ᱢᱮᱱᱟᱜ ᱠᱚ ᱜᱮᱭᱟ᱾
ᱛᱤᱱᱟᱹᱜ ᱜᱟᱱ ᱫᱚ᱾
ᱦᱚᱯᱚᱱ ᱜᱮᱭᱟᱭ, ᱢᱤᱫᱴᱤᱝ ᱦᱚᱯᱚᱱ ᱜᱮᱭᱟᱭ᱾
ᱢᱳᱭ ᱥᱮ ᱵᱟᱹᱵᱩ?
ᱵᱟᱵᱩ᱾
ᱦᱩᱸ᱾ ᱦᱮᱸ ᱚᱱᱟ ᱦᱚᱸ ᱫᱚᱨᱠᱟᱨ ᱜᱮ ᱠᱟᱱᱟ ᱵᱟᱯᱞᱟ ᱦᱚᱸ᱾ ᱟᱞᱮᱭᱟᱜ ᱢᱟ ᱩᱢᱮᱨ ᱠᱚᱦᱚᱸ ᱯᱟᱨᱚᱢᱚᱜ ᱠᱟᱱ ᱛᱟᱞᱮᱭᱟ᱾ ᱟᱨ ᱚᱱᱠᱟᱱᱟᱜ ᱠᱟᱛᱷᱟ ᱠᱚᱦᱚᱸ ᱵᱟᱠᱚ ᱞᱟᱹᱭ ᱵᱟᱲᱟᱭᱮᱫᱟ ᱵᱟᱯᱞᱟ ᱠᱟᱛᱷᱟ ᱠᱚᱢᱟ ᱦᱚᱲ ᱠᱚ᱾
ᱚᱸ᱾
ᱟᱫᱚ ᱦᱟᱸᱜ ᱱᱤᱛᱚᱜ ᱩᱢᱮᱨ ᱯᱟᱨᱚᱢ ᱞᱮᱠᱷᱟᱱ ᱟᱫᱚ ᱦᱟᱯᱮᱱ ᱫᱤᱱ ᱦᱟᱸᱜ᱾ ᱡᱚᱠᱷᱚᱱ ᱠᱚ᱾ ᱵᱟᱹᱦᱩ ᱯᱟᱸᱡᱟᱢ ᱪᱟᱞᱟᱜ-ᱟ᱾ ᱩᱱ ᱫᱚᱠᱚ ᱞᱟᱹᱭᱟ ᱵᱚᱭᱮᱥ ᱠᱟᱱᱟᱭ ᱦᱟᱲᱟᱢ ᱧᱚᱜ ᱠᱟᱱᱟᱭ ᱵᱟᱝ᱾
ᱦᱳᱭ ᱦᱳᱭ᱾
ᱚᱠᱛᱚ ᱛᱟᱦᱮᱸ ᱨᱮ ᱡᱩᱫᱤ ᱱᱚᱝᱠᱟ ᱦᱟᱸᱜ ᱵᱟᱠᱚ ᱤᱭᱟᱹᱭᱟ ᱢᱟ ᱛᱟᱦᱚᱸᱞᱮ ᱩᱱᱫᱚ ᱵᱟ ᱵᱟᱠᱚ ᱧᱟᱢ ᱞᱟᱹᱜᱤᱫ-ᱟ ᱦᱟᱯᱮᱱ ᱫᱤᱱ ᱫᱚ᱾ ᱞᱟᱹᱭ ᱜᱟᱱᱚᱜ
ᱧᱟᱢᱚᱜ ᱟᱠᱚ ᱧᱟᱢᱚᱜ ᱟᱠᱚ ᱚᱱᱠᱟ ᱜᱮ ᱾
ᱵᱟᱝ ᱟᱫᱚ ᱱᱚᱜ-ᱚᱭ ᱧᱮᱞ ᱦᱩᱭᱩᱜ ᱠᱟᱱᱟ ᱪᱮᱫᱟᱜ ᱵᱟᱝ ᱟᱞᱮ ᱟᱹᱛᱩ ᱠᱚᱨᱮ ᱜᱮ ᱚᱱᱠᱟ ᱢᱮᱱᱟᱜ ᱠᱚᱣᱟ᱾ ᱫᱟᱫᱟ ᱦᱚ ᱛᱟᱠᱚ ᱦᱚᱯᱚᱱ ᱵᱟᱹᱦᱩ ᱛᱟᱠᱚ, ᱮᱠᱷᱚᱱᱚ ᱟᱹᱣᱨᱤ ᱠᱚ ᱵᱟᱯᱞᱟᱜ-ᱟ ᱡᱟᱦᱟᱸ ᱫᱚ᱾ ᱩᱢᱮᱨ ᱯᱟᱨᱚᱢ ᱪᱟᱞᱟᱜ ᱠᱟᱱᱟ ᱛᱤᱨᱤᱥ, ᱵᱚᱛᱨᱤᱥ ᱞᱮᱠᱟ ᱯᱟᱨᱚᱢᱚᱜ ᱠᱟᱱ ᱛᱟᱠᱚᱣᱟ᱾ ᱟᱫᱚ ᱚᱱᱠᱟ ᱵᱟᱠᱚ ᱧᱟᱯᱟᱢ ᱠᱟᱱᱟ᱾ ᱯᱟᱸᱡᱟ ᱛᱮᱦᱚᱸ ᱵᱟᱠᱚ ᱧᱟᱢᱚᱜ ᱠᱟᱱᱟ ᱚᱱᱠᱟᱱ ᱤᱭᱟᱹ ᱠᱚᱫᱚ᱾
ᱦᱳᱭ ᱛᱚ ᱱᱮᱛᱟᱨ ᱫᱚ᱾ ᱪᱮᱫᱠᱟ ᱵᱚᱱ ᱧᱮᱞ ᱫᱟ ᱞᱟᱦᱟᱨᱮ ᱡᱮᱢᱚᱱ ᱱᱤᱡᱮ ᱛᱮᱠᱮ ᱠᱚ ᱮᱢ ᱠᱮᱭᱟ ᱚᱲᱟᱜ ᱠᱷᱚᱱ ᱠᱟᱹᱴ ᱠᱟᱹᱴᱤᱡ ᱩᱢᱮᱨ ᱠᱷᱚᱱ ᱜᱮ, ᱱᱮᱛᱟᱨ ᱫᱚ ᱟᱠᱚ ᱜᱮ ᱠᱟᱹᱴᱤᱡ ᱠᱟᱹᱴᱤᱡ ᱠᱷᱚᱱ ᱜᱮᱠᱚ᱾
ᱦᱳᱭ ᱟᱫᱚ, ᱦᱳᱭ ᱟᱫᱚ ᱚᱱᱟᱜᱮ ᱦᱟᱸᱜ ᱟᱫᱚ, ᱩᱱ ᱢᱟ ᱟᱞᱮ ᱢᱟ᱾ ᱚᱞᱚᱜ ᱯᱟᱲᱦᱟᱜ ᱛᱮᱞᱮ ᱵᱮᱥᱛᱚ ᱛᱟᱦᱮᱸ ᱠᱟᱱ ᱛᱟᱞᱮᱭᱟ ᱚᱞᱚᱜ ᱯᱟᱲᱦᱟᱣ ᱡᱤᱭᱚᱱ ᱠᱚ ᱢᱩᱪᱟᱹᱫ ᱠᱟᱛᱮᱫ ᱢᱟ ᱟᱫᱚ ᱵᱚᱭᱮᱥ ᱠᱚᱦᱚᱸ ᱯᱟᱨᱚᱢᱚᱜ ᱠᱟᱱᱟ ᱟᱫᱚ ᱚᱱᱠᱟ ᱛᱮ᱾
ᱦᱮᱸ ᱦᱮᱸ᱾
ᱚᱲᱟᱜ ᱦᱚᱲ ᱦᱚᱸ ᱪᱮᱫ ᱵᱟᱠᱚ ᱞᱟᱹᱭ ᱵᱟᱲᱟᱭᱟ ᱦᱟᱸᱜ ᱟᱫᱚ ᱚᱱᱟ ᱦᱩᱭᱩᱜ ᱠᱟᱱᱟ ᱩᱢᱮᱨ ᱠᱚᱫᱚ ᱵᱟᱭ ᱛᱟᱺᱜᱤ ᱠᱟᱱᱟ ᱵᱟᱝ᱾
ᱦᱳᱭ ᱦᱳᱭ, ᱚᱲᱟᱜ ᱦᱚᱲ ᱫᱚᱠᱚ ᱞᱟᱹᱭ ᱫᱟ ᱡᱟᱹᱱᱤᱡ ᱪᱚ ᱟᱹᱣᱨᱤ ᱭᱟᱜ-ᱟ ᱩᱢᱮᱨ ᱠᱚ᱾
ᱚ ᱦᱳᱭ, ᱟᱫᱚ ᱚᱱᱟ ᱜᱮ ᱦᱟᱸᱜ ᱩᱱᱠᱚ ᱫᱚ ᱠᱚ ᱾ ᱤᱭᱟᱹ ᱫᱟᱲᱮᱭᱟᱜ ᱠᱟᱱᱟ ᱡᱮ ᱱᱚᱜ-ᱚᱭ ᱩᱱᱟᱹᱜ ᱜᱟᱱ ᱩᱢᱮᱨ ᱯᱟᱨᱚᱢ ᱪᱟᱞᱟᱜ ᱠᱟᱱᱟ ᱟᱨᱫᱟᱥ ᱱᱩᱴᱤᱥ ᱵᱚᱞᱚᱱ ᱠᱟᱱᱟ᱾ ᱛᱮ ᱦᱚᱸ, ᱱᱚᱝᱠᱟᱱ ᱵᱟᱯᱞᱟ ᱠᱟᱛᱷᱟ ᱠᱚᱫᱚ ᱵᱟᱯᱮ ᱞᱟᱹᱭ ᱵᱟᱲᱟᱭᱫᱟ ᱮᱱᱛᱮ ᱢᱟ ᱚᱲᱟᱜ ᱠᱚᱨᱮ ᱢᱟ᱾
ᱚᱸ ᱚᱱᱟᱜᱮ ᱟᱫᱚ ᱚᱠᱚᱭ ᱵᱟᱝ ᱵᱟᱯᱞᱟ ᱥᱟᱱᱟᱭᱮᱭᱟ ᱩᱱᱤ ᱫᱚ ᱞᱟᱦᱟᱸ ᱞᱟᱦᱟᱸ ᱵᱟᱝ᱾
ᱦᱳᱭ ᱦᱳᱭ᱾
ᱟᱨ ᱚᱠᱚᱭ ᱵᱟᱯᱞᱟ ᱥᱟᱱᱟᱭᱮᱭᱟ ᱩᱱᱤ ᱫᱚ ᱛᱟᱭᱱᱚᱢ ᱦᱮᱸ ᱴᱟᱭᱤᱢ ᱡᱟᱹᱱᱤᱡ ᱪᱚᱝ ᱦᱮᱡ, ᱦᱮᱡ ᱥᱮᱴᱮᱨ ᱜᱚᱜ ᱠᱟᱱ ᱛᱟᱞᱟᱝᱟ ᱚᱱᱮ᱾ ᱢᱟ ᱛᱚᱵᱮ, ᱢᱟ ᱛᱚᱵᱮ ᱱᱚᱝᱠᱟ ᱜᱮ ᱜᱟᱞᱢᱟᱨᱟᱣ᱾
ᱦᱳᱭ ᱱᱚᱝᱠᱟ ᱜᱮ᱾
ᱦᱮᱸ ᱫᱚᱦᱚᱭ ᱢᱮ᱾